ᱜᱚᱝᱠᱮ ᱟᱸᱡᱚᱢ ᱧᱟᱢ ᱫᱟᱢ᱾
ᱦᱮᱸ ᱦᱮᱸ ᱟᱸᱡᱚᱢ ᱧᱟᱢᱚᱜ ᱠᱟᱱ ᱜᱮᱭᱟ᱾
ᱚᱻ ᱟᱪᱪᱷᱟ-ᱟᱪᱪᱷᱟ ᱛᱟᱯᱚᱨᱮ ᱱᱟᱯᱟᱭ ᱜᱮᱭᱟᱵᱮᱱ ᱛᱚ᱾
ᱦᱮᱸ ᱱᱟᱯᱟᱭ ᱵᱟᱲᱟ ᱜᱮ ᱦᱮᱸ᱾
ᱟᱪᱪᱷᱟ ᱦᱮᱸ ᱟᱹᱞᱤᱧ ᱦᱚᱸ ᱱᱟᱯᱟᱭ ᱜᱮ᱾ ᱛᱟᱦᱚᱞᱮ ᱵᱟᱹᱥᱭᱢ ᱵᱟᱲᱟ ᱠᱚ ᱫᱚ ᱦᱩᱭ ᱮᱱᱟ᱾ ᱦᱮᱸ ᱚᱲᱟᱜ ᱠᱚᱨᱮᱜ ᱦᱚᱸ ᱢᱚᱡᱽ ᱜᱮ, ᱟ ᱟᱯᱮ ᱥᱮᱱ
ᱦᱮᱸ ᱟᱞᱮ ᱦᱚᱸ ᱢᱚᱡᱽ ᱜᱮ ᱥᱟᱱᱟᱢ ᱠᱚᱜᱮ᱾
ᱟᱪᱪᱷᱟ ᱛᱟᱦᱚᱞᱮ ᱵᱟᱹᱥᱭᱟᱹᱢ ᱠᱚᱫᱚ ᱦᱩᱭ ᱠᱟᱱᱟ ᱥᱟᱹᱨᱤ?
ᱦᱩᱸ ᱟᱣᱨᱤ ᱦᱩᱭᱩᱜ ᱜᱮᱭᱟ ᱾
ᱚᱸ ᱟᱪᱪᱷᱟ᱾
ᱦᱩᱸ - ᱦᱩᱸ ᱡᱚᱵ ᱥᱮᱛᱟᱼᱜ ᱠᱚᱨᱮ ᱚᱸᱠᱟ ᱠᱟ ᱡᱚᱢ ᱵᱟᱲᱟ ᱦᱩᱭ ᱟᱠᱟᱱᱟ, ᱱᱤᱛᱚᱜ ᱫᱚ ᱦᱟᱜ ᱠᱤ ᱚᱝᱠᱟ ᱮᱠᱴᱟ ᱫᱩᱴᱟ ᱥᱮᱱ ᱵᱟᱹᱥᱭᱟᱢ ᱫᱚ ᱦᱩᱭᱼᱟ ᱦᱟᱜ᱾
ᱟᱪᱪᱷᱟ - ᱟᱪᱪᱷᱟ
ᱦᱩᱸ
ᱛᱟᱦᱚᱞᱮ ᱜᱚᱝᱠᱮ ᱠᱟᱹᱢᱤ ᱠᱟᱡᱽ ᱠᱚᱼᱫᱚ ᱪᱮᱫ ᱠᱚ ᱦᱩᱭᱩᱜ ᱠᱟᱱᱟ ᱾
ᱦᱩᱸ ᱠᱟᱹᱢᱤ ᱠᱟᱡ ᱫᱚ ᱚᱱᱠᱟ ᱫᱚ ᱪᱮᱫ ᱜᱮ ᱵᱟᱝ, ᱱᱚᱳᱸᱭ ᱚᱞ ᱯᱟᱲᱦᱟᱣ ᱪᱟᱞᱟᱜ ᱠᱟᱱ ᱜᱮᱭᱟ᱾
ᱚᱱᱟ ᱥᱟᱶ - ᱥᱟᱶᱛᱮ ᱟ. ᱛᱩ ᱫᱤᱥᱚᱢ ᱠᱚᱨᱮ ᱡᱷᱚᱜ ᱴᱷᱩᱠᱟᱹ ᱴᱷᱟᱠᱮ ᱠᱟᱹᱢᱤ ᱠᱟᱡ ᱠᱚ ᱦᱩᱭᱩᱜ ᱜᱮᱭᱟ᱾
ᱟᱪᱪᱷᱟ ᱼ ᱟᱪᱪᱷᱟ ᱛᱟᱦᱞᱮ ᱜᱚᱝᱠᱮ ᱟᱵᱮᱱ᱾ ᱦᱮᱸ ᱟᱹᱞᱤᱧ ᱦᱚᱸ ᱦᱮᱸ ᱚᱞᱚᱜ ᱯᱟᱲᱦᱟᱜ ᱥᱟᱶᱛᱮ ᱫᱚ ᱱᱤᱛᱚᱜ ᱫᱚ ᱡᱚᱯᱲᱟᱣ ᱫᱚ ᱵᱟᱹᱱᱩᱜ ᱞᱤᱧᱟ᱾ ᱦᱮᱸ ᱱᱤᱛᱳ ᱫᱚ ᱡᱟᱦᱟᱸ ᱟᱵᱚᱣᱟᱜ ᱥᱟᱱᱛᱟᱲᱟ-ᱜ ᱥᱮ ᱟᱵᱚ ᱨᱮᱸᱜᱮᱡ ᱦᱚᱲᱟᱜ ᱛᱚ ᱡᱟᱦᱟᱸ ᱠᱟᱹᱢᱤ ᱠᱚ ᱱᱤᱛᱚᱜ ᱡᱟᱦᱟᱱᱟᱼᱜ ᱜᱮ ᱧᱟᱢᱚᱜ ᱠᱟᱱᱟ ᱟᱨᱠ ᱚᱱᱟ ᱠᱚᱜᱮ ᱠᱟᱹᱢᱤ ᱵᱟᱲᱟᱭ ᱦᱩᱭᱩᱜ ᱠᱟᱱᱟ᱾ ᱛᱟᱨᱯᱚᱨ ᱱᱤᱛᱚᱜ ᱫᱚᱚ ᱜᱚᱝᱠᱮ ᱮᱸ ᱱᱚᱣᱟ ᱟᱵᱚᱣᱟᱜ ᱪᱟᱥ ᱫᱤᱱ ᱦᱤᱡᱩᱜ ᱠᱟᱱᱟ᱾ ᱟᱥᱟᱲ ᱵᱚᱸᱜᱟ ᱵᱚᱞᱚ ᱠᱟᱱᱟ᱾ ᱛᱟᱞᱚᱞᱮ
ᱦᱩᱸ
ᱦᱮ ᱛᱚᱞᱟ ᱠᱚᱫᱚ ᱜᱤᱲᱤ ᱦᱩᱭ ᱠᱟᱱᱟ, ᱛᱟᱯᱚᱨ ᱫᱟᱜ ᱦᱚᱸ ᱵᱟᱭ ᱫᱟᱜ ᱮᱫᱟ᱾ ᱥᱚᱞᱦᱮ ᱢᱟ ᱛᱚᱞᱟ ᱠᱚ ᱟᱨᱦᱚᱸ ᱦᱩᱭᱩᱜ ᱟᱥᱮ ᱵᱟᱝ ᱦᱩᱭᱩᱜᱼᱟ᱾ ᱫᱚᱢᱮ ᱥᱤᱛᱩᱝ ᱮᱫᱟ᱾ ᱦᱮᱸ ᱛᱟᱦᱞᱮ ᱟᱯᱮ ᱥᱮᱫ ᱜᱚᱝᱠᱮ ᱛᱚᱞᱟ ᱠᱚᱫᱚ ᱜᱤᱰᱤ ᱦᱩᱭᱮᱱᱟ ᱥᱮ ᱵᱟᱝ?
ᱦᱮᱸ ᱟᱞᱮ ᱥᱮᱱ ᱦᱚᱸ ᱛᱚᱞᱟ ᱠᱚᱫᱚ ᱜᱤᱰᱤ ᱵᱟᱲᱟ ᱦᱩᱭ ᱠᱟᱱᱟ ᱾ ᱟᱫᱚ ᱱᱚᱛᱮ ᱟᱯᱮᱞᱮᱠᱟ ᱜᱮ ᱟᱞᱮ ᱥᱮ ᱢᱟ ᱡᱟᱦᱳᱠ ᱫᱟᱜ ᱢᱟ ᱛᱩᱫ ᱢᱟ ᱵᱟᱭ ᱫᱟᱜ ᱦᱟᱛᱟᱲᱟ ᱚᱱᱟᱜᱮ ᱦᱮ ᱸ ᱪᱤᱠᱟᱹᱭ ᱦᱩᱭᱩᱜᱼᱟ ᱛᱤᱥᱮ ᱫᱟᱜᱟᱭ ᱚᱱᱟ ᱱᱤᱡ ᱜᱮᱛᱚ ᱦᱟᱸᱜ ᱨᱚᱦᱚᱭ ᱠᱚ ᱟᱨᱟᱢᱵᱚ ᱦᱩᱭᱩᱜᱼᱟ᱾ ᱚᱱᱠᱟ ᱪᱤᱱᱛᱟᱹ ᱦᱩᱭ ᱟᱠᱟᱱᱟ᱾
ᱦᱮᱸ
ᱛᱟᱦᱚᱞᱮ ᱜᱚᱢᱠᱮ ᱟᱵᱮᱱ ᱫᱚ ᱚᱞᱚᱜ ᱯᱟᱲᱦᱟᱣ ᱥᱩᱢᱩᱝ ᱜᱮ ᱥᱮ ᱟᱨᱦᱚᱸ ᱡᱟᱦᱟᱱᱟᱜ ᱠᱟᱹᱢᱤ ᱠᱚᱵᱮᱱ ᱠᱚᱨᱟᱣ ᱜᱮᱭᱟ ᱥᱮ ᱥᱮ ᱚᱱᱮ ᱪᱟᱥ ᱠᱟᱹᱢᱤ ᱥᱟᱶᱛᱮ ᱡᱚᱯᱲᱟᱣ ᱠᱚ ᱦᱮᱱᱟᱜ ᱵᱮᱤᱱᱟ ᱥᱮ ᱵᱟᱝ?
ᱪᱟᱥ ᱠᱟᱹᱢᱤ ᱥᱟᱶᱛᱮ ᱡᱟᱹᱥᱛᱤ ᱫᱚ ᱡᱚᱯᱲᱟᱣ ᱫᱚ ᱵᱟᱹᱱᱩᱜ ᱞᱤᱧᱟ ᱟᱨᱠᱤ, ᱡᱟᱭᱦᱳᱠ ᱡᱚᱠᱷᱚᱱ ᱫᱤᱥᱚᱢ ᱠᱚ ᱪᱟᱞᱟᱣ ᱦᱩᱭᱩᱜ ᱜᱮᱭᱟ ᱩᱱ ᱥᱚᱢᱚᱭ ᱪᱟᱥ ᱠᱟᱹᱢᱤ ᱠᱚᱨᱮ ᱫᱚ ᱡᱚᱯᱲᱟᱣ ᱞᱤᱧ ᱛᱟᱦᱮᱱ ᱜᱮᱭᱟ᱾ ᱡᱟᱭᱦᱳᱠ ᱱᱤᱛᱚᱜ ᱫᱚ ᱵᱟᱨᱮ ᱨᱮ ᱢᱮᱱᱟᱜ ᱞᱤᱧᱟ ᱛᱚ ᱦᱟᱸᱜ ᱚᱱᱠᱟ ᱫᱚ ᱱᱤᱛᱚᱜ ᱫᱚ ᱪᱟᱥ ᱠᱟᱢᱤ ᱥᱟᱶᱛᱮ ᱡᱚᱯᱲᱟᱣ ᱫᱚ ᱵᱟᱹᱱᱩᱜ ᱞᱤᱧᱟ ᱾
ᱦᱮᱸ ᱛᱟᱦᱚᱞᱮ ᱜᱚᱢᱠᱮ ᱱᱚᱜᱼᱚᱭ ᱟᱢᱵᱟᱵᱩᱛᱤ ᱯᱟᱨᱚᱢᱮᱱ ᱫᱚ ᱛᱟᱦᱚᱞᱮ ᱟᱢᱵᱟᱵᱚᱛᱤᱨᱮ ᱪᱮᱫ ᱪᱠᱟ ᱯᱟᱞᱚᱱ ᱦᱩᱭᱱᱟ ᱥᱮ ᱯᱟᱞᱚᱱ ᱵᱚᱞᱛᱮ ᱡᱟᱦᱟᱸ ᱟᱵᱚᱣᱟᱜ ᱡᱚᱢᱼᱧᱩ ᱠᱚ ᱦᱮᱱᱟᱜᱼᱟ, ᱛᱟᱦᱚᱞᱮ ᱪᱮᱫᱠᱟ ᱡᱚᱢ ᱧᱩᱩ ᱠᱚ ᱫᱚᱦᱚᱭᱱᱟ?
ᱦᱮᱸ ᱡᱚᱢ ᱧᱩᱩ ᱠᱚᱫᱚ ᱱᱟᱯᱟᱭ ᱜᱮ ᱦᱩᱭᱱᱟ ᱠᱷᱟᱹᱡᱲᱤ ᱠᱟᱱᱴᱲ ᱛᱟᱯᱨᱮ ᱱᱝᱠᱟ ᱦᱮ ᱫᱤᱫᱤ ᱛᱮᱧᱟᱝ ᱛᱟᱠᱚ ᱠᱚ ᱱᱮᱣᱛᱟ ᱵᱟᱲᱟ ᱦᱩᱭ ᱞᱮᱱ ᱛᱟᱦᱮᱸᱱ, ᱥᱟᱱᱟᱢ ᱦᱚᱲ ᱢᱤᱫ ᱥᱟᱶᱛᱮ ᱫᱩᱲᱩᱵ ᱠᱟᱛᱮ ᱡᱚᱢ ᱵᱟᱲᱟ, ᱱᱚ-ᱚᱭ ᱱᱚᱝᱠᱟ ᱠᱟᱛᱮᱜ ᱜᱮ ᱡᱟᱭᱦᱳᱠ ᱱᱚᱣᱟ ᱫᱚ ᱯᱟᱨᱚᱢᱮᱱᱟ ᱟᱨᱠᱤ᱾ ᱟᱫᱚ ᱚᱱᱠᱟ ᱯᱚᱨᱚᱵᱽ ᱯᱩᱱᱟᱹᱭ ᱠᱚᱫᱚ ᱵᱟᱝ ᱦᱩᱭᱩᱜ ᱜᱮᱭᱟ ᱟᱞᱮ ᱚᱱᱛᱮ ᱫᱚ᱾
ᱦᱩᱸ ᱟᱯᱮ ᱥᱮᱫᱚ ᱚᱱᱠᱟ ᱯᱚᱨᱵ ᱯᱩᱱᱟᱹᱭ ᱠᱚ ᱦᱩᱭᱩᱜ ᱜᱮᱭᱟ ᱱᱚᱣᱟ ᱚᱢᱵᱚᱵᱚᱛᱤ ᱨᱮ?
ᱦᱮᱸ ᱵᱟᱝ ᱵᱟᱝ ᱜᱚᱢᱠᱮ ᱱᱚᱝᱠᱟ ᱟᱢᱢᱟᱵᱚᱛᱤ ᱨᱮᱫᱚ ᱵᱟᱹᱱᱩᱜᱼᱟ᱾ ᱛᱟᱞᱚᱞᱮ ᱱᱚᱣᱟ ᱟᱞᱮ ᱥᱮᱫ ᱨᱩᱦᱤ ᱯᱟᱛᱟ ᱠᱚ ᱦᱩᱭᱩᱜ ᱜᱮᱭᱟ ᱨᱩᱦᱤ ᱯᱟᱛᱟ ᱦᱮᱸ, ᱨᱩᱱᱦᱤ ᱨᱮ ᱦᱮᱸ ᱪᱟ ᱦᱩᱭᱩᱜ ᱜᱮᱭᱟ, ᱛᱟᱦᱚᱞᱮ ᱚᱱᱟ ᱦᱩᱭᱩᱜ ᱜᱮᱭᱟ, ᱟᱨ ᱱᱚᱣᱟ ᱟᱢᱵᱟᱵᱚᱛᱤ ᱨᱮ ᱡᱮᱢᱚᱱ ᱜᱚᱝᱠᱮ ᱵᱤᱱᱞᱟᱭᱠᱮ ᱶᱟ ᱠᱮᱫ ᱦᱮ ᱠᱟᱱᱴᱷᱟᱲ ᱠᱷᱟᱹᱡᱟᱹᱲᱤ ᱡᱚᱢ ᱦᱮᱸ ᱟᱞᱮ ᱥᱮᱫ ᱦᱚᱸ ᱱᱚᱝᱠᱟ ᱜᱮ ᱡᱚᱢ ᱦᱩᱭᱩᱜᱼᱟ᱾ ᱡᱤᱞ ᱠᱚ ᱡᱤᱞ ᱫᱟᱠᱟ ᱩᱛᱩ, ᱟᱨ ᱟᱹᱰᱤ ᱥᱮᱫ ᱜᱮ ᱟᱸᱡᱚᱢ ᱠᱟᱫᱟ ᱞᱤᱧ ᱡᱮ ᱟᱹᱭᱩᱵ ᱵᱮᱲᱟ ᱠᱚ ᱯᱤᱴᱷᱟᱹᱭ ᱜᱮᱭᱟ ᱟᱵᱟᱵᱚᱛᱤᱨ ᱨᱮ ᱡᱤᱞ ᱯᱤᱴᱷᱟᱹ ᱠᱚ᱾ ᱛᱟᱦᱞᱮ ᱜᱚᱝᱠᱮ ᱟᱯᱮ ᱥᱮᱫ ᱚᱱᱠᱟ ᱦᱮᱱᱟᱜᱼᱟ ᱯᱤᱴᱷᱟᱹ ᱠᱚ ᱯᱮ ᱠᱚᱨᱟᱣ ᱜᱮᱭᱟ ᱥᱮ ᱵᱟᱝ ᱯᱮ ᱠᱚᱨᱟᱣᱟ?
ᱦᱮᱸ ᱯᱤᱴᱷᱟᱹ ᱠᱚᱫᱚ ᱠᱚᱨᱟᱣ ᱦᱩᱭᱩᱜ ᱜᱮᱭᱟ᱾ ᱯᱤᱴᱷᱟᱹ ᱢᱟ ᱥᱟᱱᱛᱟᱲ ᱥᱚᱢᱟᱡ ᱨᱮ ᱞᱟᱹᱭ ᱞᱮᱱ ᱠᱷᱟᱱ ᱡᱟᱦᱟᱱ ᱯᱚᱨᱚᱵᱽ ᱞᱮᱱ ᱠᱷᱟᱱ ᱜᱮ ᱯᱤᱴᱷᱟᱹ ᱢᱟ ᱦᱳᱭᱳᱜ, ᱜᱮᱭᱟ᱾
ᱦᱮᱸ,
ᱦᱮᱸ, ᱱᱚᱣᱟ ᱯᱤᱴᱷᱟᱹ ᱛᱩᱞᱩᱡ ᱞᱮᱠᱷᱟᱱ ᱚᱱᱠᱟ ᱯᱮᱲᱟ ᱯᱟᱹᱲᱦᱟᱹ ᱠᱚ ᱦᱮᱡ ᱡᱟᱣᱨᱟ ᱞᱮᱱ ᱠᱷᱟᱱ ᱡᱟᱦᱱᱟᱜ ᱚᱱᱠᱟ ᱪᱮᱫ ᱤᱧ ᱞᱟᱹᱭᱼᱟ ᱟᱵᱟᱵᱚᱛᱤ ᱫᱤᱱ ᱡᱟᱸᱦᱟ ᱥᱮ ᱮᱴᱟᱜ ᱫᱤᱱ ᱠᱚ ᱚᱱᱠᱟ ᱡᱟᱸᱦᱟ ᱯᱚᱨᱚᱵᱽ ᱠᱚ ᱢᱮᱱᱟᱜᱼᱟ ᱟᱵᱚ ᱥᱟᱶᱛᱟ ᱟᱹᱨᱤ ᱞᱮᱠᱟ ᱛᱮ,
ᱦᱮᱸ,
ᱚᱱᱟ ᱠᱚᱨᱮ ᱫᱚ ᱯᱤᱴᱷᱟᱹ ᱫᱚ ᱠᱚᱨᱟᱣ ᱦᱩᱭᱩᱜ ᱜᱮᱭᱟ᱾
ᱦᱮᱸ ᱦᱮᱸ ᱟᱨ ᱯᱚᱨᱚᱵᱽ ᱵᱮᱱ ᱞᱟᱹᱭ ᱠᱮᱫ ᱠᱷᱟᱱ ᱜᱚᱝᱠᱮ ᱱᱚᱝ ᱠᱟ ᱟᱯ ᱥᱮᱫ ᱵᱟᱦᱟ ᱥᱚᱦᱚᱨᱟᱭ ᱢᱟᱜ ᱢᱚᱬᱮ ᱠᱚ ᱥᱮᱼᱼ ᱦᱮᱸ ᱡᱟᱦᱟᱱ, ᱚᱱᱠᱟ ᱱᱟᱜ ᱟᱵᱚᱣᱟᱜ ᱥᱟᱶᱛᱟ ᱨᱮᱱᱟᱜ ᱡᱟᱦᱟ ᱯᱚᱨᱚᱵᱽ ᱠᱚ ᱦᱮᱱᱟᱜᱼᱟ᱾ ᱚᱱᱠᱟ ᱯᱚᱨᱚᱵᱽ ᱠᱚ ᱦᱳᱭᱳᱜ ᱜᱮᱭᱟ ᱥᱮ ᱵᱟᱝ?
ᱦᱮᱸ ᱦᱮᱸ ᱦᱩᱭᱩᱜ ᱜᱮᱭᱟ ᱥᱟᱱᱟᱢ ᱟᱜ ᱜᱮ, ᱮᱸ ᱞᱟᱹᱭ ᱞᱮᱱ ᱠᱷᱟᱱ ᱥᱩᱫᱷᱩ ᱥᱚᱦᱚᱨᱟᱭ ᱛᱮ ᱱᱚᱝᱠᱟ ᱡᱟᱸᱠ ᱡᱚᱢᱚᱠ ᱢᱟᱱᱮ ᱡᱟᱸᱠ ᱡᱚᱢᱚᱠᱼᱼ ᱪᱮᱫ ᱤᱧ ᱞᱟᱹᱭᱼᱟ ᱥᱚᱦᱚᱨᱟᱭ ᱨᱮᱱᱟᱜ ᱡᱟᱸᱦᱟ ᱢᱩᱬᱩᱫ ᱠᱷᱩᱱᱴᱟᱹᱣ
ᱦᱮᱸ ᱦᱮᱸ᱾
ᱚᱱᱟ ᱴᱟᱜ ᱜᱮ ᱠᱟᱹᱡ ᱢᱟᱱᱮ ᱚᱱᱟ ᱛᱮ ᱜᱮ ᱠᱟᱹᱡ ᱟᱴᱼᱼ ᱮᱴᱠᱮᱴᱚᱸᱬᱮ ᱧᱚᱜ ᱜᱮᱭᱟ ᱪᱮᱫ ᱟᱜ ᱥᱮ ᱟ ᱟᱹᱛᱳ ᱫᱤᱥᱚᱢ ᱠᱚᱨᱮ ᱚᱱᱠᱟ ᱞᱮ ᱛᱚ ᱰᱟᱝᱨᱤ ᱢᱤᱼᱼ ᱠᱚ ᱵᱟᱹᱱᱩᱜ ᱠᱚ ᱛᱟᱞᱮᱭᱟ ᱛᱚ᱾ ᱡᱚᱠᱷᱚ ᱱᱟᱜ ᱠᱷᱩᱱᱴᱟᱹᱣ ᱫᱤᱱ ᱜᱮ ᱠᱟᱹᱡᱼᱼ ᱮᱴᱠᱮᱴᱚᱸᱬᱮ ᱥᱮ ᱚᱱᱠᱟ ᱡᱟᱸᱠ ᱡᱚᱢᱚᱠ ᱥᱟᱦᱤᱡ ᱜᱮ ᱵᱟᱝ ᱦᱩᱭᱩᱜᱼᱟᱼᱼ ᱵᱟᱫᱽ ᱵᱟᱹᱠᱤ ᱡᱟᱦᱟ ᱮᱱᱮᱡ ᱥᱮᱨᱮᱧ ᱟᱵᱚ ᱥᱟᱶᱛᱟ ᱛᱮ ᱢᱤᱫ ᱧᱤᱫᱟᱹ ᱚᱱᱟ ᱠᱚᱫᱚ ᱡᱟᱸᱠ ᱡᱚᱢᱚᱠ ᱜᱮ ᱦᱩᱭᱩᱜ ᱜᱮᱭᱟ᱾ ᱥᱩᱫᱩ ᱱᱚᱣᱟ ᱰᱟᱝᱰᱤ ᱢᱮᱨᱚᱢ ᱠᱚᱜᱮ ᱚᱱᱠᱟ ᱵᱟᱹᱱᱩᱜ ᱠᱚ ᱛᱟᱞᱮᱭᱟ ᱥᱮᱼᱼ ᱟᱫᱚ ᱟᱞᱮ ᱫᱚ ᱞᱟᱹᱭ ᱞᱮ ᱠᱷᱟᱱ ᱢᱮᱞᱟᱱ ᱰᱟᱹᱦᱤ ᱠᱷᱮᱛ ᱟᱨ ᱠᱷᱮᱛ ᱜᱮ ᱜᱚᱴᱟ᱾ ᱚᱱᱠᱟ ᱰᱟᱹᱦᱤ ᱦᱚᱸ ᱵᱟᱹᱱᱩᱜᱼᱟ ᱡᱮ ᱰᱟᱝᱨᱤ ᱢᱮᱨᱚᱢ ᱟᱹᱥᱩᱞ ᱠᱟᱛᱮ ᱚᱸᱰᱮ ᱡᱮ ᱜᱩᱯᱤᱢ ᱤᱫᱤ ᱭᱟ
ᱦᱮᱸ ᱦᱮᱸ᱾
ᱚᱱᱠᱟᱱ ᱡᱟᱭᱜᱟᱼᱼ ᱵᱟᱹᱱᱩᱜᱼᱟ ᱤᱱᱟᱹ ᱠᱷᱟᱹᱛᱤᱨ ᱚᱱᱠᱟ ᱰᱟᱝᱨᱤ ᱢᱮᱨᱚᱢ ᱫᱚᱦᱚ ᱵᱟᱝ ᱞᱮ ᱫᱚᱦᱚ ᱫᱟᱲᱮ ᱟᱠᱚ ᱠᱟᱱᱟ ᱦᱟᱸᱜ
ᱚᱸ
ᱦᱩᱸ ᱦᱩᱸ ᱦᱮᱸ ᱟᱯᱮ ᱥᱮᱱ ᱫᱚ ᱚᱠᱟ ᱞᱮᱠᱟ ᱠᱚ ᱢᱟᱱᱟᱣᱟ?
ᱦᱮᱸ ᱜᱚᱝᱠᱮᱼᱼ ᱜᱚᱝᱠᱮ ᱟᱞᱮ ᱥᱮᱫ ᱫᱚ ᱡᱮ ᱢᱚᱱ ᱱᱚᱣᱟ ᱵᱟᱦᱟ ᱢᱟᱜ ᱢᱚᱬᱮ ᱛᱟᱯᱚᱨ ᱥᱚᱦᱚᱨᱟᱭ ᱠᱚ ᱦᱮᱸᱼᱼ ᱛᱚ ᱜᱮᱞᱮ ᱯᱟᱞᱟᱣ ᱜᱮᱭᱟ ᱵᱷᱟᱞᱮ ᱜᱮ ᱦᱳᱭᱳᱜᱼᱟ ᱡᱟᱸᱠ ᱡᱚᱢᱚᱠ ᱜᱮ ᱛᱟᱯᱚᱨᱮ ᱱᱚᱣᱟ, ᱠᱷᱩᱱᱴᱟᱹᱣ ᱦᱚᱸ ᱜᱚᱝᱠᱮ ᱟᱞᱮ ᱴᱷᱮᱱ ᱱᱮᱛᱟᱨ ᱦᱚᱸ ᱦᱳᱭᱳᱜ ᱜᱮᱭᱟ ᱥᱮ ᱯᱚᱼᱼ ᱛᱤ ᱥᱮᱨᱢᱟ ᱜᱮ ᱞᱮ ᱠᱚᱨᱟᱣ ᱦᱚᱪᱚᱭ ᱫᱟ,
ᱦᱩᱸ᱾
ᱟᱨ ᱞᱟᱦᱟ ᱛᱮᱫᱚ ᱟᱨᱦᱚᱸ ᱵᱟᱹᱞᱤ ᱧᱚᱜ ᱜᱮ ᱦᱩᱭᱩᱜ ᱠᱟᱱ ᱛᱟᱦᱮᱸᱫ ᱞᱟᱦᱟ ᱛᱮᱫᱚ ᱟᱞᱮ ᱟᱞᱮ ᱟᱹᱛᱳ ᱟᱹᱛᱳ ᱛᱮ ᱡᱟᱸᱦᱟ ᱨᱟᱥ ᱛᱟ ᱛᱟᱦᱮᱸ ᱠᱟᱱ ᱫᱚ, ᱚᱱᱟ ᱨᱟᱥᱛᱟ ᱨᱟᱥᱛᱟ ᱛᱮᱜᱮᱞᱮ ᱛᱚᱞᱮᱫ ᱠᱚ ᱛᱟᱦᱮᱸᱫ ᱟᱞᱮ ᱪᱮᱼᱼ ᱠᱩᱞᱦᱤ ᱠᱷᱚᱱᱟᱜ ᱞᱟᱛᱟᱨ ᱠᱩᱞᱦᱤ ᱫᱷᱟᱹᱵᱤᱡ ᱛᱟᱦᱚᱞᱮᱼᱼ ᱟᱹᱰᱤ ᱜᱟᱱ ᱜᱮᱞᱮ ᱛᱚᱞᱮᱫ ᱠᱚ ᱛᱟᱦᱮᱸᱫ ᱰᱟᱹᱝᱨᱤ ᱠᱚ ᱟᱨ ᱱᱤᱛᱚᱜ ᱫᱚ, ᱦᱮᱸ ᱫᱤᱱ ᱠᱚ ᱯᱟᱨᱚᱢᱮᱱᱟ ᱨᱟᱥᱛᱟ ᱠᱚᱦᱚᱸ ᱠᱚ ᱯᱤᱡ ᱮᱫᱟ ᱰᱷᱟᱹᱞᱟᱹᱭ ᱮᱫᱟ ᱠᱚ ᱛᱟᱦᱚᱞᱮ ᱨᱟᱥᱛᱟ ᱠᱚᱫᱚ ᱮᱥᱮᱫᱚᱜ ᱠᱟᱱᱟ ᱛᱟᱦᱚᱞᱮᱼᱼ ᱨᱟᱥᱛᱟ ᱥᱟᱭᱤᱰ ᱨᱮ ᱡᱟᱦᱟᱸ ᱠᱷᱮᱛ ᱠᱚᱫᱚ ᱦᱮᱱᱟᱜᱼᱟ ᱚᱱᱟ ᱠᱚᱫᱚ ᱡᱷᱚᱛᱚ ᱫᱚ ᱵᱟᱝᱼᱼ ᱵᱷᱟᱜᱤᱭᱟ ᱥᱮ ᱚᱠᱟ ᱨᱮ ᱪᱟᱥ ᱟᱠᱟᱫᱟᱼᱼ ᱠᱚ ᱡᱟᱦᱟᱱᱟᱜ ᱠᱚ ᱨᱚᱦᱚᱭ ᱟᱠᱟᱫᱟ ᱛᱟᱦᱚᱞᱮ ᱛᱚᱞᱼᱼ ᱚᱱᱠᱟᱱ ᱡᱟᱭᱜᱟ ᱠᱚᱦᱚᱸ ᱵᱟᱝ ᱧᱟᱢᱚᱜ ᱠᱟᱱᱟ ᱦᱮᱸ ᱚᱱᱟ ᱠᱷᱟᱹᱛᱤᱨᱼᱼ ᱛᱮ ᱟᱹᱰᱤ ᱱᱮᱛᱟᱨ ᱫᱚ ᱟᱹᱰᱤ ᱠᱚᱢ ᱜᱮᱞᱮ ᱛᱚᱞᱮᱫ ᱠᱚᱣᱟ ᱰᱟᱹᱝᱨᱤ ᱢᱮᱨᱚᱢ ᱠᱚ ᱦᱮᱸ ᱰᱟᱹᱝᱨᱤ ᱠᱚᱜᱮᱼᱼ ᱦᱮᱸ ᱠᱷᱩᱱᱴᱟᱹᱣ ᱨᱮ ᱟᱹᱰᱤ ᱠᱚᱢ ᱜᱮ ᱦᱩᱭᱩᱜ ᱠᱟᱱᱟ ᱦᱮᱸ ᱦᱚᱜ-ᱚ ᱱᱚᱝᱠᱟ,
ᱚᱱᱠᱟ ᱞᱟᱹᱭ ᱞᱮᱱᱠᱷᱟᱱ ᱟᱯᱮ ᱥᱮᱱ ᱫᱚ ᱚᱱᱠᱟ ᱢᱤᱫᱴᱟᱱ ᱯᱚᱯᱟᱨ ᱡᱟᱦᱟᱸ ᱡᱟᱭᱜᱟ ᱫᱚ ᱵᱟᱹᱱᱩᱜᱼᱟ ᱡᱮ ᱱᱚᱰᱮ ᱠᱷᱩᱱᱴᱟᱹᱣ ᱦᱩᱭᱩᱜᱼᱟ ᱢᱮᱱᱛᱮ ᱵᱟᱝ ᱥᱮ?
ᱦᱮᱸ ᱦᱮᱸ ᱟᱞᱮ ᱞᱟᱦᱟ ᱛᱮᱫᱚ ᱡᱮᱢᱚᱱ ᱨᱟᱥᱛᱟ ᱨᱟᱥᱛᱟ ᱛᱮᱜᱮ ᱦᱩᱭᱩᱜ ᱠᱟᱱ ᱛᱟᱦᱮᱸᱫ᱾ ᱛᱟᱦᱞᱮ ᱱᱤᱛᱚᱜ ᱫᱚ ᱦᱮᱸ ᱜᱚᱰᱟ ᱨᱮ ᱦᱮᱸᱼᱼ ᱜᱚᱰᱟ ᱦᱮᱱᱟᱜ ᱛᱟᱞᱮ ᱭᱟ ᱡᱟᱦᱟᱸ ᱵᱚᱞ ᱠᱷᱮᱞᱳᱰ ᱨᱮᱱᱟᱜ ᱜᱚᱰᱟ ᱦᱮᱱᱟᱜ-ᱟ᱾ ᱦᱮᱸ ᱚᱸᱰᱮ ᱟᱨ ᱠᱷᱮᱛ ᱠᱷᱮᱛ ᱛᱮ ᱞᱮ ᱛᱚᱞ ᱠᱚᱣᱟ ᱟᱨ ᱜᱚᱝᱠᱮ ᱟᱯᱮ ᱥᱮᱫ ᱫᱚ ᱱᱚᱝ ᱠᱟ ᱵᱤᱨ ᱵᱩᱨᱩ ᱠᱚ ᱫᱚ ᱦᱮᱱᱟᱜ-ᱟ ᱥᱮ ᱵᱟᱹᱱᱩᱜ-ᱟ᱾ ᱥᱮ ᱚᱱᱛᱮ ᱫᱚ ᱮᱠᱷᱮᱱ ᱜᱮ ᱢᱟᱴᱷ ᱠᱚ ᱜᱮ ᱦᱮᱱᱟᱜ-ᱟ᱾
ᱦᱮᱸ ᱟᱞᱮ ᱥᱮᱱ ᱫᱚ ᱞᱟᱹᱭ ᱞᱮ ᱠᱷᱟᱱ ᱵᱤᱨ ᱵᱩᱨᱩ ᱫᱚ ᱮᱠᱟᱞ ᱜᱮ ᱵᱟᱹᱱᱩᱜ-ᱟ ᱦᱟᱸᱜ ᱟᱫᱚ ᱞᱟᱹᱭ ᱟᱢ ᱢᱟᱴᱷ ᱢᱟᱴᱷ ᱛᱮ ᱚᱱᱠᱟ ᱠᱷᱮᱞ ᱢᱟᱴ ᱥᱮ ᱯᱷᱟᱠᱟ ᱴᱟᱹᱰᱤ ᱚᱱᱠᱟ ᱦᱚᱸ ᱵᱟᱝ ᱥᱩᱫᱷᱩ ᱠᱷᱮᱛ ᱟᱨ ᱠᱷᱮᱛ ᱜᱮ ᱢᱮᱱᱟᱜ-ᱟ᱾
ᱚ
ᱦᱮᱸ ᱠᱷᱟᱱ ᱟᱞᱮ ᱫᱚ ᱯᱩᱨᱟᱹ ᱪᱟᱨᱤ ᱫᱷᱟᱨ ᱜᱮ ᱠᱷᱮᱛ ᱜᱮ ᱤᱱᱟᱹ ᱠᱷᱟᱹᱛᱤᱨ ᱜᱮ ᱛᱚ ᱚᱱᱠᱟ ᱰᱟᱹᱝᱨᱤ ᱢᱮᱨᱚᱢ ᱡᱟᱦᱟᱸ ᱜᱩᱯᱤᱢ ᱤᱫᱤᱮᱭᱟ ᱚᱱᱟ ᱠᱚ ᱵᱟᱝ ᱞᱮ ᱠᱚᱨᱟᱣ ᱫᱟᱲᱮ ᱭᱟᱜ ᱜᱮᱭᱟ ᱦᱟᱸᱜ
ᱚ ᱟᱪᱪᱷᱟ ᱟᱪᱪᱷᱟ ᱟᱨ ᱟᱞᱮ ᱥᱮᱫ ᱫᱚ ᱜᱚᱝᱠᱮ ᱵᱩᱨᱩ ᱫᱚ ᱵᱟᱹᱱᱩᱜ-ᱟ ᱠᱤᱱᱛᱩ ᱵᱤᱨ ᱫᱚ ᱦᱮᱸ ᱫᱚᱢᱮ ᱜᱮ ᱦᱮᱱᱟᱜ-ᱟ᱾ ᱟᱞᱮ ᱟᱛᱳ ᱫᱚ ᱵᱤᱨ ᱛᱟᱞᱟ ᱨᱮ ᱜᱮ ᱯᱟᱲᱟᱜ ᱠᱟᱱᱟ ᱛᱟᱦᱞᱮ ᱡᱟᱦᱟᱸ ᱥᱮᱫ ᱞᱮ ᱪᱟᱞᱟᱜ-ᱟ ᱱᱚ ᱛᱮ ᱵᱟᱡᱟᱨ ᱢᱳᱲ ᱠᱚ ᱥᱮ ᱡᱟᱦᱟᱸ ᱥᱮᱫ ᱜᱮ ᱡᱩᱫᱤ ᱞᱮ ᱪᱟᱞᱟᱜ-ᱟ᱾ ᱵᱤᱨ ᱫᱚ ᱯᱟᱨᱚᱢ ᱞᱟᱜᱟᱣ ᱟᱞᱮ ᱭᱟ ᱦᱮᱸ ᱠᱟᱹᱴᱤᱡ ᱠᱟᱹᱴᱤᱡ ᱨᱮ ᱦᱚᱸ ᱡᱮ ᱰᱮᱲ ᱠᱤᱢᱤ ᱥᱮ ᱛᱤᱱ ᱠᱤᱢᱤ ᱦᱮᱸ ᱩᱱᱟᱹᱜ ᱡᱷᱟᱹᱞ ᱡᱷᱟᱹᱞ ᱵᱤᱨ ᱠᱚ ᱯᱟᱨᱚᱢ ᱦᱩᱭᱩᱜ-ᱟ᱾ ᱛᱚᱵᱮ ᱭᱮ ᱱᱟᱜ ᱦᱮᱸ ᱵᱟᱡᱟᱨ ᱵᱮᱱ ᱪᱟᱞᱟᱣ ᱫᱟᱲᱮᱭᱟᱜ-ᱟ᱾
ᱦᱮᱸ ᱛᱟᱦᱞᱮ ᱟᱯᱮ ᱢᱟ ᱵᱤᱨ ᱫᱤᱥᱚᱢ ᱞᱟᱹᱭ ᱞᱮ ᱠᱷᱟᱱ ᱱᱚᱝᱠᱟ ᱥᱮᱸᱫᱽᱨᱟ ᱠᱚ ᱫᱚ ᱯᱮ ᱪᱟᱞᱟᱜ ᱜᱮᱭᱟ ᱥᱮ ᱵᱟᱝ?
ᱦᱮᱸ ᱜᱚᱝᱠᱮ ᱟᱞᱮ ᱥᱮᱸᱫᱽᱨᱟ ᱠᱚᱫᱚ ᱞᱮ ᱪᱟᱞᱟᱜ ᱜᱮ ᱭᱟ ᱱᱚᱝ ᱠᱟ ᱡᱮᱢᱚᱱ ᱛᱩᱲ ᱜᱩᱰᱩ, ᱟᱨ ᱥᱩᱠᱨᱤ, ᱥᱩᱠᱨᱤ ᱛᱚ ᱥᱟᱵ ᱠᱟᱜ ᱵᱮᱱ ᱢᱤᱫ ᱴᱮᱱ ᱥᱤᱡᱤᱱ ᱨᱮ ᱥᱮ ᱢᱤᱫ ᱴᱮᱱ ᱚᱱᱠᱟᱱ ᱫᱤᱱᱟᱹᱢ ᱛᱚ ᱵᱟᱝ ᱠᱚ ᱦᱤᱡᱩᱜ-ᱟ ᱡᱚ ᱠᱷᱚᱱ ᱜᱮ ᱠᱚ ᱦᱤᱡᱩᱜ-ᱟ᱾ ᱟᱞᱮ ᱞᱮ ᱧᱮᱞᱟ ᱡᱮ ᱦᱮᱸ ᱯᱟᱸᱡᱟ ᱠᱚ ᱥᱮ ᱩᱴᱟᱹᱣ ᱟᱠᱟᱫᱟ ᱠᱚ ᱟᱞᱮ ᱫᱚ ᱚᱱᱮ ᱚᱱᱠᱟ ᱨᱮ ᱜᱮ ᱞᱮ ᱵᱩᱡᱟ ᱡᱮ ᱦᱮᱸ ᱦᱮᱡ ᱟᱠᱟᱱᱟ ᱠᱚ ᱥᱩᱠᱨᱤ ᱠᱚ ᱛᱟᱦᱞᱮ ᱟᱞᱮ ᱭᱟᱜ ᱡᱟᱦᱟᱸ ᱥᱮᱸᱫᱽᱨᱟ ᱨᱮᱱᱟᱜ ᱥᱚᱨᱚᱢ ᱡᱟᱢ ᱠᱚ ᱦᱮᱱᱟᱜ-ᱟ ᱠᱷᱮᱸᱪᱟ ᱠᱚ ᱟᱜ-ᱥᱟᱨ, ᱛᱟᱨ ᱯᱚᱨᱮ ᱡᱟᱞ ᱦᱚᱸᱞᱮ ᱟᱞᱮ ᱜᱮ ᱞᱮ ᱡᱩᱛ ᱟᱠᱟᱫᱟ᱾
ᱦᱩᱸ
ᱦᱮᱸ ᱛᱟᱦᱞᱮ ᱚᱱᱟ ᱠᱚ ᱥᱟᱵ ᱠᱟᱛᱮ ᱜᱮ ᱞᱮ ᱪᱟᱞᱟᱜ-ᱟ᱾
ᱦᱩᱸ
ᱟᱨ ᱱᱤᱛᱳᱜ ᱫᱚ ᱡᱟᱦᱟᱸ ᱜᱩ ᱰᱩ ᱥᱮᱸᱫᱽᱨᱟ ᱠᱚ ᱥᱮ ᱮᱻ ᱛᱩᱲ ᱥᱮᱸᱫᱽᱨᱟ ᱠᱚ ᱚᱝᱠᱟ ᱞᱮᱠᱟ ᱵᱟᱞᱮ ᱪᱟᱞᱟᱜ ᱠᱟᱱᱟ᱾ ᱱᱤᱛᱚᱜ ᱫᱚ ᱟᱞᱮ ᱟᱛᱳ ᱨᱮᱱ ᱡᱟᱦᱟᱸᱭ ᱠᱚ ᱲᱟ ᱜᱤᱫᱽᱨᱟᱹ ᱠᱚ ᱥᱮ ᱮᱸ ᱦᱮᱱᱟᱜ ᱠᱚᱣᱟ᱾ ᱩᱝᱠᱩ ᱫᱚ ᱟᱹᱰᱤ ᱠᱚᱢ ᱠᱟᱱᱟ ᱠᱚ ᱡᱷᱚ ᱛᱚ ᱜᱮ ᱦᱮᱸ ᱵᱟᱭ ᱨᱮ ᱠᱟᱹᱢᱤ ᱠᱚ ᱥᱮᱱ ᱟᱠᱟᱱᱟ ᱛᱟᱞ ᱦᱮ ᱠᱚ ᱠᱚᱢ ᱮᱛᱮᱫ ᱫᱚ ᱪᱤᱜᱠᱟ ᱵᱮᱱ ᱪᱟᱞᱟᱜ-ᱟ ᱦᱮᱸ ᱚᱱᱟ ᱠᱷᱟᱹᱛ ᱦᱮᱸ ᱦᱮᱸ ᱛᱟᱞᱦᱮ ᱟᱯᱮ ᱥᱮᱫ ᱫᱚ ᱱᱚᱠᱟ ᱥᱮᱸᱫᱽᱨᱟ ᱫᱚ ᱵᱟᱢ ᱯᱮ ᱪᱟᱞᱟᱜ ᱜᱮᱭᱟ ᱵᱤᱨ ᱵᱩᱨᱩ ᱠᱚᱡ ᱵᱟᱹᱱᱩᱜ-ᱟ᱾
ᱥᱸᱫᱩᱨᱟ ᱫᱚ ᱟᱫᱚ ᱛᱮᱦᱮᱱ ᱡᱮ ᱟᱞᱮ ᱥᱮᱱ ᱫᱚ ᱪᱮᱫ ᱚᱝᱠᱟᱱ ᱡᱟᱭᱜᱟ ᱜᱮ ᱵᱟᱱᱩᱜ-ᱟ ᱪᱮᱫ ᱥᱮᱸᱫᱽᱨᱟᱢ ᱪᱟᱞᱟᱜ-ᱟ ᱟᱫᱚ ᱥᱮᱸᱫᱽᱨᱟ ᱫᱚ ᱚᱝᱠᱟ ᱫᱚ ᱪᱟᱞᱟᱣ ᱵᱟᱲᱟ ᱦᱩᱭᱩᱜ ᱜᱮᱭᱟ ᱵᱤᱨ ᱞᱮ ᱪᱟᱞᱟᱜ ᱟᱞᱮ ᱟᱫᱚ ᱥᱟᱹᱜᱤᱧ ᱜᱮᱭᱟ ᱟᱞᱮ ᱴᱷᱮᱱ ᱠᱷᱚᱱ ᱟᱫᱚ ᱥᱮᱸᱫᱽᱨᱟ ᱨᱟᱹᱥᱠᱟᱹ ᱠᱷᱟᱹᱛᱤᱨ ᱚᱝᱠᱟ ᱜᱟᱹᱲᱤ ᱠᱚ ᱵᱷᱟᱲᱟ ᱠᱟᱛᱮᱫ ᱥᱮᱸᱫᱽᱨᱟ ᱞᱮ ᱪᱟᱞᱟᱜ ᱜᱮᱭᱟ ᱱᱚ ᱱᱚᱠᱟ ᱪᱮᱫ ᱥᱤᱡᱤᱱ ᱦᱟᱸᱜ ᱢᱮᱱᱟᱜ-ᱟ ᱡᱟᱭᱦᱳᱠ ᱚᱝᱠᱟ ᱥᱩᱠᱨᱤ ᱠᱚ ᱵᱤᱨ ᱥᱩᱠᱨᱤ ᱠᱚ ᱠᱚ ᱩᱰᱩᱠᱜ-ᱟ ᱛᱚ ᱟᱹᱰᱤ ᱵᱟᱲᱛᱤ ᱩᱱ ᱥᱚᱢᱚᱭ ᱪᱟᱞᱟᱜ ᱦᱩᱭᱩᱜ ᱜᱮᱭᱟ ᱱᱚᱣᱟ ᱜᱟᱹᱰᱤ ᱵᱷᱟᱲᱟ ᱠᱟᱛᱮᱫ ᱱᱮ ᱠᱷᱟᱱ ᱩᱱ ᱫᱚ ᱞᱮ ᱞᱮᱠᱟᱱ ᱯᱨᱟᱭ ᱟᱹᱛᱩᱼᱼ ᱠᱷᱚᱱ ᱜᱮ ᱠᱚ ᱚᱝᱠᱟ ᱠᱚ ᱪᱟᱞᱟᱜ ᱟᱠᱚ ᱥᱮᱸᱫᱽᱨᱟ ᱡᱚᱝᱼᱼ
ᱦᱩᱸ ᱦᱩᱸ ᱱᱚᱣᱟ ᱟᱞᱮ ᱵᱤ ᱵᱤᱨ ᱫᱤᱥᱚᱢ ᱦᱩᱭ ᱠᱟᱼᱼ ᱛᱮᱫ ᱟᱞᱮᱼᱼ ᱥᱟᱦᱟᱱ ᱥᱟᱠᱟᱢ ᱥᱮ ᱡᱟᱦᱟᱱᱟᱜ ᱫᱟᱹᱛᱟᱹᱱᱤ ᱠᱚ ᱞᱮᱼᱼ ᱯᱮᱴᱮᱡᱟᱞᱮ ᱟᱯᱮ ᱫᱚᱼᱼ ᱥᱚᱢ ᱤᱭᱟᱹ ᱜᱮ ᱱᱟᱜ ᱥᱟᱠᱟᱢ ᱠᱚ ᱟᱨᱠᱤ ᱯᱟᱛᱲᱟ ᱠᱚᱫᱚ ᱯᱩᱨᱟᱹ ᱜᱮ ᱠᱤᱨᱤᱧ ᱞᱟᱜᱟᱣ ᱯᱮᱭᱟ ᱡᱟᱹᱱᱤᱡ
ᱦᱮᱸ ᱦᱮᱸ ᱚᱝᱠᱟ ᱜᱮ ᱯᱟᱛᱲᱟ ᱫᱟᱹᱛᱟᱹᱱᱤᱼᱼ ᱟᱫᱚ ᱡᱟᱦᱳᱠ ᱢᱟᱱᱮ ᱯᱟᱛᱲᱟ ᱠᱚᱫᱚ ᱠᱤᱨᱤᱧ ᱞᱟᱜᱟᱣ ᱟᱞᱮ ᱠᱟᱱ ᱜᱮᱭᱟ ᱟᱫᱚ ᱵᱚᱸᱜᱟ ᱵᱩᱨᱩᱼᱼ ᱠᱚ ᱨᱮ ᱚᱠᱛᱚ ᱫᱚ ᱡᱟᱦᱟᱸᱭ ᱟᱫᱚ ᱩᱱ ᱫᱚᱼᱼ ᱞᱟᱹᱭ ᱞᱮᱱ ᱠᱷᱟᱱ ᱟᱛᱳ ᱦᱚᱲ ᱠᱚ ᱚᱝᱠᱟ ᱵᱤᱨ ᱛᱮ ᱠᱚ ᱪᱟᱞᱟᱜ ᱜᱮᱭᱟ ᱠᱚ ᱥᱟᱠᱟᱢ ᱦᱟᱴᱮᱡ ᱠᱚᱼᱼ ᱟᱨ ᱡᱟᱦᱟᱸᱭ ᱚᱝᱠᱟ ᱚᱲᱟᱜ ᱦᱚᱲ ᱠᱚ ᱵᱟᱝ ᱠᱚ ᱪᱟᱞᱟᱣ ᱫᱟᱲᱮ ᱭᱟᱜ ᱠᱚ ᱩᱱᱠᱩ ᱵᱟᱠᱷᱨᱟ ᱦᱚᱸ ᱟᱹᱜᱩᱭ ᱦᱩᱭᱩᱜ-ᱟ ᱥᱟᱠᱟᱢ ᱫᱟᱹᱛᱟᱹᱱᱤ ᱠᱚ
ᱟᱪᱪᱷᱟ
ᱥᱮ ᱱᱚᱣᱟ ᱵᱚᱸᱜᱟ ᱵᱩᱨᱩᱼᱼ ᱵᱟᱦᱟ ᱢᱟᱜ ᱢᱚᱬᱮ ᱠᱚ ᱨᱮ ᱥᱟᱨᱡᱚᱢ ᱰᱷᱟᱹᱣᱨᱟᱹᱜ ᱥᱮ ᱥᱟᱨᱡᱚᱢ ᱵᱟᱦᱟ ᱠᱚᱢᱟ ᱞᱟᱜᱟᱜ ᱜᱮᱭᱟ ᱥᱮ ᱦᱟᱸᱜᱼᱼ
ᱦᱮᱸ ᱦᱮᱸ ᱦᱮᱸ
ᱦᱮᱸ ᱚᱱᱟ ᱠᱚ ᱩᱱ ᱚᱠᱛᱚ ᱦᱚᱸ ᱱᱚᱝᱠᱟ ᱜᱮ ᱵᱤᱨ ᱛᱮ ᱪᱟᱞᱟᱜ ᱦᱩᱭᱩᱜ-ᱟ ᱟᱹᱜᱩ ᱵᱟᱠᱷᱨᱟ ᱵᱟᱦᱟ ᱥᱟᱠᱟᱢ ᱠᱚᱼᱼ
ᱚ ᱜᱚᱝᱠᱮ ᱛᱟᱞᱦᱮ ᱟᱯᱮᱭᱟᱜ ᱡᱟ ᱡᱟᱦᱮᱨ ᱛᱷᱟᱱ ᱠᱚ ᱫᱚ ᱦᱮᱱᱟᱜ ᱜᱮᱭᱟ ᱛᱚᱼᱼ
ᱦᱮᱸ ᱦᱮᱸ ᱡᱟᱦᱮᱨ ᱛᱷᱟᱱ ᱠᱚ ᱫᱚ ᱦᱮᱱᱟᱜ ᱜᱮᱛᱟ ᱞᱮᱭᱟ
ᱚᱸᱻ
ᱛᱟᱦᱞᱮ ᱜᱚᱝᱠᱮ ᱟᱯᱮ ᱫᱚ ᱢᱟ ᱥᱩᱫᱩ ᱢᱟᱴ ᱠᱟᱹᱢᱤ ᱜᱮ ᱦᱮᱱᱟᱜ ᱛᱟᱯᱮᱭᱟ ᱥᱮ ᱟᱨ ᱦᱚᱸ ᱚᱝᱠᱟ ᱱᱟᱜᱼᱼ ᱪᱮᱫ ᱪᱮᱫ ᱠᱚ ᱯᱮ ᱠᱟᱹᱢᱤᱭ ᱜᱮᱭᱟ?
ᱩᱸ ᱠᱟᱹᱢᱤ ᱠᱟᱹᱥᱱᱤ ᱨᱮ ᱫᱚ ᱟᱹᱰᱤ ᱜᱟᱱ ᱜᱮ ᱢᱮᱱᱟᱜ-ᱟ ᱪᱟᱥ ᱵᱟᱥ ᱪᱷᱟᱲᱟ ᱟᱞᱮ ᱫᱚ ᱞᱟᱹᱭ ᱞᱮᱝ ᱠᱷᱟᱱᱼᱼ ᱮᱸ ᱥᱮᱨᱢᱟ ᱨᱮ ᱯᱮ ᱡᱮᱠᱷᱟ ᱞᱮ ᱦᱩᱲᱩ ᱞᱮ ᱨᱚᱦᱚ ᱭᱟᱞᱮ ᱢᱟᱱᱮᱼᱼ